ᱦᱮᱞᱳ ᱦᱮᱸ ᱡᱚᱦᱟᱨ ᱜᱮ
ᱦᱮᱸ ᱡᱚᱦᱟᱨ ᱜᱮ ᱡᱚᱦᱟᱨ ᱜᱮ
ᱦᱳᱭ ᱟᱹᱞᱤᱧᱟᱜ ᱨᱚᱲ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ
ᱦᱳᱭ ᱱᱟᱯᱟᱭ ᱵᱟᱲᱟ ᱜᱮᱛᱚ ᱵᱟᱝ
ᱦᱳᱭ ᱱᱟᱯᱟᱭ ᱵᱟᱲᱟ ᱜᱮ ᱟᱹᱵᱤᱱ
ᱦᱚᱸ ᱚᱞᱤ ᱦᱚᱸ ᱮᱠᱷᱚᱱ ᱫᱚ ᱱᱟᱯᱟᱭ ᱜᱮ
ᱚᱻ ᱪᱮᱫ ᱠᱚᱯᱮ ᱪᱤᱠᱟᱹ ᱵᱟᱲᱟᱭ ᱫᱟ ᱛᱟᱦᱞᱮ
ᱪᱮᱜ ᱜᱮ ᱵᱟᱝ ᱟᱫᱚ ᱟᱞᱮ ᱫᱚ ᱦᱩᱲᱩ ᱞᱮ ᱨᱚᱦᱚᱭ ᱫᱟ ᱫᱟᱜ ᱠᱮᱫᱟᱭ ᱛᱚ ᱫᱚᱢᱮ ᱟᱫᱚ ᱦᱩᱲᱩᱞᱮ ᱨᱚᱦᱚᱭ ᱞᱮ ᱮᱛᱚᱦᱚᱵ ᱟᱠᱟᱫᱟ
ᱚ
ᱟᱯᱮ ᱫᱚ
ᱛᱤᱱᱟᱹᱜ ᱜᱟᱱ ᱯᱮ ᱨᱚᱦᱚᱭ ᱼᱼ ᱟᱞᱮ ᱦᱚᱸ ᱨᱚᱦᱚᱭᱮᱜ ᱜᱮᱭᱟᱞᱮ
ᱦᱚᱸ ᱨᱚᱦᱚᱭ ᱠᱮᱫᱟᱞᱮ ᱮ ᱢᱤᱫᱴᱮᱱ ᱵᱟᱨᱭᱟ ᱠᱷᱮᱛ ᱠᱚᱫᱚ ᱨᱚᱦᱚᱭ ᱮ ᱦᱩᱭ ᱠᱟᱱ ᱜᱮᱭᱟ ᱚᱱᱟ ᱫᱚ ᱵᱟᱹᱠᱤ ᱢᱮᱱᱟᱜᱼᱟ ᱡᱟᱦᱟᱸ ᱠᱚᱨᱮ ᱫᱟᱜ ᱧᱚᱜ ᱠᱟᱱᱟ ᱚᱱᱟ ᱠᱚᱫᱚᱞᱮ ᱨᱚᱦᱚᱭ ᱫᱟ ᱟᱨ ᱜᱷᱩᱴᱩ ᱥᱮᱱᱟᱜ ᱫᱚ ᱟᱹᱨᱤᱞᱮ ᱨᱚᱦᱭᱟ
ᱟᱯᱮ ᱫᱚ
ᱟᱞᱮ ᱦᱚᱸ ᱨᱚᱦᱚᱭ ᱫᱚᱞᱮ ᱨᱚᱦᱚᱭ ᱜᱚᱫ ᱠᱟᱜ ᱜᱮᱭᱟ ᱢᱚᱴᱟᱢᱩᱴᱤ
ᱚ ᱦᱳᱭ ᱦᱳᱭ ᱟᱫᱚ ᱟᱯᱮ ᱥᱮᱫ ᱫᱚ ᱪᱮᱫ ᱠᱚ ᱦᱩᱲᱩ ᱪᱮᱫ ᱦᱩᱲᱩ ᱠᱚᱯᱮ ᱨᱚᱦᱚᱭ ᱜᱮᱭᱟᱯᱮ ᱚᱱᱠᱟ ᱞᱮᱠᱟᱱᱟᱜ ᱧᱩᱛᱩᱢ ᱠᱚᱵᱤᱱ ᱵᱟᱲᱟᱭ ᱜᱮᱭᱟ ᱥᱮ ᱵᱟᱝᱜᱮ
ᱛᱩᱝ ᱠᱚ ᱫᱚ ᱚᱱᱟ ᱫᱚ ᱵᱟᱞᱤᱧ ᱵᱟᱰᱟᱭᱟ ᱾ ᱵᱟᱝᱞᱤᱞ ᱞᱟᱹᱭ ᱫᱟᱲᱮᱜ ᱠᱟᱱᱟ ᱞᱩᱛᱩᱢ ᱠᱚᱫᱚ ᱾
ᱚᱻ ᱦᱳᱭᱛᱚ ᱟᱫᱚ ᱦᱩᱲᱩ ᱵᱟᱫᱮ ᱟᱨᱚ ᱮᱴᱟᱜᱟᱜ ᱯᱮ ᱨᱚᱦᱚᱭ ᱜᱮᱭᱟ ᱥᱮ ᱟᱨᱚ ᱵᱟᱝᱜᱮ
ᱦᱩᱸᱻ ᱨᱚᱦᱚᱭ ᱵᱟᱲᱟ ᱦᱩᱭᱩᱜ ᱜᱮᱭᱟ ᱥᱚᱵᱽᱡᱤ ᱠᱚ
ᱪᱮᱫ ᱥᱚᱵᱽᱡᱤ ᱠᱚᱯᱮ ᱨᱚᱦᱚᱭ ᱜᱮᱭᱟ
ᱨᱚᱦᱚᱭ ᱜᱮᱭᱟᱞᱮ ᱟᱹᱞᱩ ᱠᱚ ᱵᱮᱸᱜᱟᱲ ᱠᱚ ᱠᱟᱞᱞᱟ ᱠᱚ ᱵᱤᱞᱟᱹᱛᱤ ᱠᱚ
ᱚ ᱦᱳᱭ ᱟᱞᱮ ᱦᱚᱸ ᱨᱚᱦᱚᱭ ᱫᱚᱞᱮ ᱨᱚᱦᱚᱭ ᱜᱮᱭᱟ ᱟᱫᱚ ᱚᱲᱟᱜ ᱡᱚᱢ ᱞᱮᱠᱟ ᱚᱱᱠᱟ ᱵᱟᱡᱟᱨ ᱠᱚᱨᱮ ᱫᱚ ᱟᱹᱠᱷᱨᱤᱧ ᱫᱚ ᱵᱟᱞᱮ ᱤᱫᱤᱭᱭᱟ ᱚᱲᱟᱜ ᱨᱮᱞᱮ ᱡᱚᱢ ᱞᱟᱹᱜᱤᱫ ᱞᱮ ᱫᱚᱦᱚᱭ ᱜᱮᱭᱟ ᱠᱚ ᱠᱟᱞᱞᱟ ᱠᱚ ᱵᱮᱸᱜᱟᱲ ᱠᱚᱫᱚ ᱵᱟᱞᱮ ᱨᱚᱦᱚᱭ ᱜᱮᱭᱟ ᱩᱱᱟᱹᱜ ᱫᱚ ᱟᱨ ᱟᱲᱟᱜ ᱠᱚ ᱚᱱᱟ ᱠᱚᱜᱮᱞᱮ ᱨᱚᱦᱚᱭᱟ
ᱚᱻ
ᱟᱯᱮ ᱥᱮᱫ ᱫᱚ ᱵᱤᱨ ᱫᱤᱥᱚᱢ ᱥᱮ ᱵᱩᱨᱩ ᱫᱤᱥᱚᱢ ᱠᱟᱱᱟ ᱥᱮ ᱚᱱᱠᱟ ᱵᱤᱞᱟᱹᱛ ᱫᱤᱥᱚᱢ?
ᱟᱞᱮ ᱥᱮᱫ ᱫᱚ ᱵᱤᱨ ᱫᱤᱥᱚᱢ ᱠᱟᱱᱟ᱾ ᱟᱯᱮᱥᱮᱫ ᱫᱚ?
ᱚ ᱟᱞᱮ ᱥᱮᱫ ᱫᱚ ᱵᱤᱨ ᱫᱤᱥᱚᱢ ᱫᱚ ᱵᱟᱝ ᱟᱞᱮ ᱥᱮᱫ ᱫᱚ ᱵᱤᱞᱟᱹᱛ ᱫᱤᱥᱚᱢ ᱜᱮ᱾ ᱵᱤᱨ ᱵᱤᱨ ᱨᱮᱫᱚ ᱪᱮᱫ ᱠᱚ ᱧᱟᱢᱚᱜᱼᱟ
ᱵᱤᱨ ᱨᱮ ᱟᱹᱰᱤ ᱠᱤᱪᱷᱩ ᱧᱟᱢᱚᱜᱼᱟ ᱥᱟᱦᱟᱱ ᱥᱟᱠᱟᱢ ᱡᱚ ᱵᱤᱞᱤ᱾
ᱪᱮᱫ ᱡᱚ ᱵᱤᱞᱤ ᱠᱚ ᱧᱟᱢᱚᱜ ᱜᱮᱭᱟ ᱡᱚᱢ ᱜᱮᱭᱟ ᱠᱚ ᱥᱮ ᱵᱟᱝ ᱟᱯᱮ ᱞᱟᱹᱜᱤᱫ ᱧᱟᱢᱚᱜᱼᱟ ᱥᱮ ᱪᱮᱫ ᱞᱮᱠᱟ
ᱟᱯᱮ ᱞᱝᱜᱩᱨ ᱠᱤ ᱧᱟᱢᱚᱜᱼᱟ ᱟᱯᱮᱞ ᱞᱟᱝᱝᱜᱩᱨ ᱫᱚ ᱵᱟᱝ ᱧᱟᱢᱚᱜ ᱜᱮᱭᱟ ᱛᱮᱨᱮᱞ ᱠᱚ ᱛᱟᱨᱚᱵ ᱠᱚ ᱜᱩᱸᱰᱨᱩ ᱠᱚ᱾
ᱚ ᱚᱱᱟ ᱫᱚ ᱟᱵᱟᱨ ᱪᱮᱫ ᱞᱮᱠᱟᱱ ᱛᱮ ᱪᱮᱫ ᱞᱮᱠᱟ ᱥᱮᱛᱟ ᱠᱟᱴᱟ ᱚᱱᱟ ᱫᱚ ᱟᱵᱟᱨ ᱪᱮᱫ ᱞᱮᱠᱟᱱᱟᱜ ᱡᱤᱱᱤᱥ ᱠᱟᱱ ᱛᱮ ᱾
ᱦᱳᱭ ᱚᱱᱟᱫᱚ ᱠᱟᱹᱴᱤᱡ ᱠᱟᱹᱴᱤᱡ ᱜᱮ ᱡᱚᱜᱼᱟ ᱚᱱᱟ ᱫᱚ᱾ ᱦᱮᱸ ᱠᱩᱲᱤᱫ ᱨᱟᱢᱟ ᱞᱮᱠᱟ ᱠᱤᱱᱛᱩ ᱚᱱᱟ ᱫᱚ ᱦᱮᱲᱮᱢ ᱜᱮᱭᱟ ᱵᱟᱝ ᱡᱚᱡᱚᱣᱟ।
ᱚ
ᱵᱮᱨᱮᱞᱮ ᱫᱚ ᱵᱮᱨᱮᱞ ᱨᱮᱫᱚ ᱼᱼ ᱢᱟᱱᱮ ᱚᱱᱠᱟ ᱦᱟᱹᱲᱭᱟᱹᱨ ᱜᱮ ᱧᱮᱞᱚᱜᱼᱟ ᱾ ᱟᱨ ᱵᱤᱞᱤ ᱞᱮᱱ ᱠᱷᱟᱱ ᱜᱮ ᱟᱨᱟᱜ ᱧᱚᱜ ᱧᱮᱞᱚᱜ ᱜᱮᱭᱟ᱾
ᱦᱳᱭ ᱟᱫᱚ ᱛᱤᱨᱤᱞ ᱥᱮ ᱪᱮᱫ ᱵᱤᱱ ᱞᱟᱹᱭ ᱠᱮᱫ ᱫᱚ ᱚᱱᱟ ᱫᱚ ᱡᱚᱢᱟᱠᱚ ᱡᱚᱢ ᱜᱮᱭᱟ ᱠᱚ ᱪᱮᱫ ᱠᱚ ᱡᱚᱢᱟᱠᱚ
ᱟᱹᱵᱤᱱ ᱟᱹᱵᱤᱱ ᱫᱚ ᱵᱟᱵᱤᱱ ᱧᱮᱞ ᱟᱠᱟᱫᱟ ᱥᱮ ᱪᱮᱫ?
ᱵᱟᱝ ᱟᱞᱮᱥᱱ ᱫᱚ ᱵᱤᱨ ᱠᱚᱫᱚ ᱵᱟᱹᱱᱩᱜ ᱟᱥᱮ ᱟᱫᱚ ᱚᱱᱠᱟ ᱞᱮᱠᱟ ᱫᱚ ᱵᱟᱹᱞᱤᱧ ᱧᱮᱞ ᱟᱠᱟᱫᱟ ᱛᱤᱨᱤᱞ ᱠᱚᱫᱚ ᱟᱨ ᱼᱼ ᱡᱚᱢ ᱠᱟᱜ ᱜᱮᱭᱟᱞᱤᱧ ᱟᱫᱚ ᱡᱚᱢ ᱠᱚᱫᱚ ᱵᱟᱹᱞᱤᱧ ᱡᱚᱢ ᱵᱟᱲᱟ ᱟᱠᱟᱫᱼᱟ ᱥᱮ ᱟᱫᱚ ᱮᱭ ᱠᱟᱨᱚᱱ ᱛᱮ ᱵᱟᱹᱞᱤᱧ ᱵᱟᱹᱞᱤᱧ ᱵᱟᱲᱟᱭᱟ ᱪᱮᱫ ᱞᱮᱠᱟ ᱡᱮ ᱡᱚᱢᱟᱠᱚ ᱥᱮ ᱼᱼ ᱚᱱᱟ ᱨᱟᱯᱟᱜᱟᱠᱚ ᱥᱮ ᱪᱮᱫ ᱞᱮᱠᱟ ᱠᱟᱹᱴᱤᱡ ᱵᱤᱱ ᱞᱟᱹᱭ ᱞᱮᱠᱷᱟᱱ᱾
ᱚᱱᱟ ᱫᱚ ᱵᱤᱞᱤ ᱠᱟᱛᱮᱜ ᱠᱚ ᱡᱚᱢ ᱜᱮᱭᱟ᱾ ᱵᱤᱞᱤ ᱞᱮᱱᱠᱷᱟᱱ ᱡᱚᱢ ᱜᱮᱭᱟᱠᱚ ᱚᱱᱟ ᱫᱚ ᱦᱮᱲᱮᱢ ᱜᱮ ᱵᱩᱡᱷᱟᱹᱜᱼᱟ ᱚᱱᱟ ᱦᱚᱸ ᱚᱱᱠᱟᱜᱮ᱾
ᱢᱟᱱᱮ ᱦᱚᱲᱢᱚ ᱯᱩᱠᱷᱽᱤ ᱫᱚ ᱵᱷᱟᱜᱤ ᱜᱮᱭᱟ ᱚᱱᱟ ᱫᱚ? ᱚ ᱦᱳᱭ ᱛᱟᱦᱚᱞᱮ ᱟᱨ ᱼᱼ ᱟᱸᱡᱚᱢ ᱠᱟᱜᱼᱟ ᱞᱤᱧ ᱩᱛ ᱠᱚ ᱧᱟᱢᱚᱜᱼᱟ ᱪᱮᱫ ᱩᱫ ᱠᱚ ᱧᱟᱢᱚᱜᱼᱟ ᱚᱛ ᱠᱚ ᱯᱩᱴᱠᱟᱹ ᱠᱚ ᱟᱸᱡᱚᱢ ᱠᱟᱜ ᱜᱮᱭᱟᱞᱤᱧ ᱛᱚ ᱟᱫᱚ ᱪᱮᱫ ᱞᱮᱠᱟ ᱩᱫ ᱠᱚ ᱚᱱᱛᱮ ᱟᱯᱮᱥᱮᱫ ᱧᱟᱢᱚᱜ ᱜᱮᱭᱟ ᱥᱮ ᱵᱟᱝᱜᱮ ᱧᱟᱢᱚᱜᱼᱟ?
ᱦᱮᱸ ᱧᱟᱢᱚᱜ ᱜᱮᱭᱟ ᱪᱮᱫᱟᱜ ᱵᱟᱝ ᱧᱟᱢᱚᱜᱼᱟ ᱛᱚᱨᱢᱟᱞ ᱩᱫ ᱠᱚ ᱯᱟᱴᱠᱟ ᱩᱫ ᱠᱚ᱾ ᱢᱚᱛᱟᱢ ᱩᱫ ᱠᱚ ᱢᱩᱪᱤ ᱠᱷᱟᱛᱟ ᱩᱫ ᱠᱚ᱾ ᱯᱩᱴᱠᱟᱹ ᱠᱚᱦᱚᱸ ᱠᱚ ᱧᱟᱢᱚᱜ ᱜᱮᱭᱟ᱾ ᱟᱨ ᱛᱨᱢᱟᱞ ᱚᱱᱟ ᱦᱚᱸ ᱟᱨᱚ ᱛᱚᱨᱢᱟᱞ ᱩᱫ ᱨᱮᱦᱚᱸ ᱟᱨᱚ ᱵᱷᱟᱜᱽ ᱢᱮᱱᱟᱜᱼᱟ। ᱡᱮᱢᱚᱱ ᱡᱮᱢᱚᱱ ᱯᱩᱰ ᱛᱚᱨᱢᱟᱞ ᱢᱮᱱᱟᱜᱼᱟ ᱥᱟᱥᱟᱝᱼᱟᱜ ᱛᱚᱨᱢᱟᱞ ᱢᱮᱱᱟᱜᱼᱟ।
ᱚ ᱚᱠᱟ ᱞᱮᱠᱟ ᱩᱱᱟᱹᱜ ᱜᱟᱱ ᱩᱫ ᱢᱟᱱᱮ ᱩᱱᱟᱹᱜ ᱜᱟᱱ ᱩᱫ ᱠᱚ ᱢᱮᱱᱟᱜ ᱜᱮᱭᱟ?
ᱦᱳᱭ
ᱟᱹᱞᱤᱧ ᱫᱚ ᱵᱟᱹᱞᱤᱧ ᱡᱚᱢ ᱵᱟᱲᱟ ᱟᱠᱟᱫ ᱜᱮᱭᱟ ᱩᱫ ᱠᱚᱫᱚ ᱩᱱᱟᱹᱜ ᱜᱟᱱ ᱫᱚ ᱟᱫᱚ ᱮᱧ ᱪ ᱡᱚᱛᱚ ᱦᱚᱲᱟᱜ ᱫᱚ ᱪᱮᱫ ᱪᱚ ᱵᱟᱝ ᱡᱚᱢ ᱜᱟᱱᱚᱜᱼᱟ ᱩᱫ ᱠᱚ ᱵᱟᱝ ᱡᱚᱢ
ᱚ
ᱦᱳᱭ ᱟᱫᱚ ᱛᱟᱦᱚᱞᱮ ᱟᱹᱵᱤᱱ ᱫᱚ ᱩᱫ ᱦᱟᱞᱟᱝ ᱠᱚᱫᱚ ᱵᱤᱱ ᱪᱟᱞᱟᱜ ᱜᱮᱭᱟ?
ᱱᱮᱛᱟᱨ ᱫᱤᱱ ᱡᱮᱢᱚᱱ ᱪᱮᱫ ᱵᱤᱱ ᱞᱟᱹᱭ ᱮᱫᱟ
ᱞᱟᱹᱭ ᱫᱟᱞᱤᱧ ᱟᱵᱤᱱ ᱫᱚ ᱩᱫ ᱠᱚᱫᱚ ᱵᱤᱱ ᱡᱚᱢ ᱟᱠᱟᱜ ᱜᱮᱭᱟ ᱥᱮ ᱦᱟᱞᱟᱝ ᱠᱚᱵᱤᱱ ᱪᱟᱞᱟᱣ ᱵᱟᱲᱟ ᱟᱠᱟᱱ ᱜᱮᱭᱟ?
ᱦᱳᱭ ᱡᱚᱢ ᱠᱟᱜ ᱜᱮᱭᱟᱞᱤᱧ ᱡᱚᱢ ᱵᱟᱲᱟ ᱠᱟᱜ ᱜᱮᱭᱟᱞᱤᱧ᱾
ᱦᱳᱭ ᱟᱫᱚ ᱩᱫ ᱫᱚ ᱛᱤᱱᱟᱹᱜ ᱞᱮᱠᱟ ᱠᱟᱛᱮᱫ ᱠᱚ ᱢᱟᱱᱮ ᱩᱛᱩᱭᱟᱠᱚ ᱢᱟᱱᱮ ᱪᱮᱫ ᱞᱮᱠᱟ ᱠᱚ ᱩᱛᱩᱭ ᱜᱮᱭᱟ ᱢᱟᱱᱮ ᱼᱼ ᱪᱮᱫᱠᱟᱵᱚᱱ ᱩᱛᱩᱭ ᱜᱮᱭᱟ ᱚᱱᱠᱟ ᱥᱮ ᱟᱞᱟᱫᱟ ᱞᱮᱠᱟ?
ᱪᱮᱫ ᱞᱮᱠᱟ ᱵᱚᱱ ᱩᱛᱩᱭ ᱜᱮᱭᱟ ᱚᱱᱠᱟ ᱦᱚᱸ ᱜᱟᱱᱚᱜ ᱜᱮᱭᱟ ᱟᱨ ᱵᱟᱝᱠᱷᱟᱱ ᱫᱚ ᱼᱼ ᱯᱳᱭᱞᱳ ᱛᱮ ᱱᱚᱝᱠᱟ ᱦᱟᱞᱟᱝ ᱟᱹᱜᱩ ᱠᱮᱫᱟᱢ ᱦᱟᱞᱟᱝ ᱟᱹᱜᱩ ᱠᱟᱛᱮ ᱟᱹᱨᱩᱵ ᱥᱟᱯᱷᱟ ᱠᱮᱫᱟᱢ, ᱟᱹᱨᱩᱵ ᱥᱟᱯᱷᱟ ᱠᱟᱛᱮᱜ ᱚᱱᱠᱟ ᱢᱟᱱᱮ ᱥᱤᱫᱽᱫᱷᱚ ᱦᱩᱭᱩᱜᱼᱟ ᱡᱟᱦᱟᱸ ᱫᱚ ᱛᱤᱠᱤ ᱦᱩᱭᱩᱜᱼᱟ ᱠᱟᱹᱴᱤᱡ᱾ ᱫᱷᱟᱯ ᱠᱟᱹᱴᱤᱡ। ᱵᱟᱵᱽ ᱠᱟᱛᱮᱫ ᱛᱟᱯᱚᱨᱮ ᱟᱨᱚ ᱱᱚᱝᱠᱟ ᱪᱮᱫ ᱞᱮᱠᱟ ᱵᱚᱱ ᱩᱛᱩᱭ ᱜᱮᱭᱟ ᱚᱱᱠᱟ ᱩᱛᱩᱭ ᱜᱮᱭᱟ ᱠᱚ
ᱚ ᱦᱚᱸ ᱦᱳᱭ ᱟᱫᱚ ᱟᱹᱞᱤᱧ ᱫᱚ ᱟᱹᱞᱤᱧ ᱫᱚ ᱢᱟᱱᱮ ᱟᱸᱡᱚᱢ ᱠᱟᱜᱼᱟ ᱞᱮ ᱥᱮ ᱪᱮᱫ ᱠᱚᱫ ᱫᱚᱠᱚ ᱢᱟᱱᱮ ᱚᱱᱠᱟ ᱥᱤᱯᱤ ᱜᱮ ᱡᱮᱨ ᱜᱮᱭᱟ ᱠᱚ ᱥᱤᱯᱤ ᱜᱮ ᱜᱮᱫ ᱫᱚ ᱵᱟᱠᱚ ᱜᱮᱫ ᱜᱮᱭᱟ ᱡᱷᱚᱛᱚ ᱫᱚ ᱟᱫᱷᱮᱠᱟ ᱫᱚ ᱚᱱᱠᱟ ᱥᱤᱯᱤ ᱜᱮᱡᱮᱨ ᱠᱟᱛᱮ ᱠᱚ ᱩᱛᱩᱭ ᱜᱮᱭᱟ ᱟᱫᱚ ᱥᱟᱹᱨᱤ ᱜᱮᱠᱚ ᱥᱤᱯᱤ ᱥᱤᱯᱤ ᱜᱤᱫᱮᱨ ᱥᱮ ᱚᱠᱟ ᱚᱠᱟ ᱠᱚᱫᱚ ᱠᱚ ᱜᱮᱫ ᱜᱮᱭᱟ ᱠᱚ ᱥᱮ ᱪᱮᱫ ᱞᱮᱠᱟ
ᱜᱮᱫ ᱵᱚᱞᱛᱮ ᱜᱮᱫ ᱫᱚ ᱚᱱᱟ ᱡᱟᱦᱟᱸ
ᱚᱱᱟ ᱠᱟᱴᱩᱫ ᱵᱟᱝᱠᱚ ᱞᱟᱹᱭᱟ
ᱦᱮᱸ ᱦᱮᱸ ᱦᱮᱸ
ᱦᱳᱭᱱᱟ ᱦᱳᱭᱱᱟ ᱩᱫ ᱜᱮᱠᱚ ᱜᱮᱫ ᱜᱮᱭᱟ ᱠᱚ ᱟᱥᱚᱞ ᱨᱮᱫᱚ ᱚᱱᱟ ᱩᱫ ᱫᱚ ᱢᱟᱱᱮ ᱱᱚᱣᱟ ᱛᱚᱨᱢᱟᱞ ᱩᱫ ᱠᱚ ᱢᱚᱛᱟᱢ ᱩᱫ ᱠᱚ ᱞᱮᱠᱟ ᱫᱚ ᱚᱱᱟ ᱫᱚ ᱵᱟᱝ ᱪᱷᱟᱲᱟᱜ ᱜᱮᱭᱟ ᱛᱚ
ᱦᱮᱸ ᱦᱮᱸ
ᱚᱱᱟᱛᱮ ᱚᱱᱟ ᱫᱚᱠᱚ ᱜᱮᱫ ᱜᱮᱭᱟ
ᱦᱳᱭ ᱟᱫᱚ ᱟᱫᱚ ᱟᱹᱞᱤᱧ ᱫᱚ ᱵᱟᱹᱞᱤᱧ ᱧᱮᱞ ᱟᱠᱟᱫᱟ ᱥᱮ ᱟᱫᱚ ᱟᱞᱮ ᱥᱮᱱ ᱫᱚ ᱚᱱᱠᱟ ᱞᱮᱠᱟ ᱵᱟᱹᱱᱩᱜᱼᱟ ᱟᱞᱮ ᱥᱮᱱ ᱫᱚ ᱥᱟᱦᱟᱱ ᱥᱟᱠᱟᱢ ᱠᱚᱦᱚᱸ ᱯᱟᱛᱲᱟ ᱨᱚᱜ ᱠᱚᱦᱚᱸ ᱩᱱᱟᱹᱜ ᱫᱚ ᱵᱟᱹᱞᱤᱧ ᱵᱟᱲᱟᱭ ᱜᱮᱭᱟ ᱟᱨ ᱵᱤᱨ ᱠᱚᱦᱚᱸ ᱟᱹᱰᱤ ᱥᱟᱺᱜᱤᱧ ᱧᱚᱜ ᱜᱮᱛᱟᱞᱮᱭᱟ ᱵᱤᱨ ᱠᱚᱫᱚ ᱵᱟᱝᱞᱮ ᱪᱟᱞᱟᱜ ᱜᱮᱭᱟ ᱟᱞᱮ ᱫᱚ ᱩᱫ ᱦᱟᱞᱟᱝ ᱦᱮᱞᱳ ᱟᱫᱚ ᱚᱱᱟ ᱠᱷᱟᱹᱛᱤᱨ ᱛᱮ ᱵᱟᱹᱞᱤᱧ ᱧᱮᱞ ᱠᱟᱜᱼᱟ ᱛᱟᱦᱚᱞᱮ ᱯᱩᱴᱠᱟᱹ ᱫᱚ ᱯᱩᱴᱠᱟᱹ ᱦᱚᱸᱛᱚᱠᱚ ᱩᱛᱩ ᱠᱚ ᱜᱮᱭᱟ ᱥᱮ
ᱦᱳᱭ ᱞᱮᱴᱚ ᱠᱚ ᱜᱮᱭᱟ ᱠᱚ
ᱟᱨ ᱪᱮᱫ ᱛᱮᱠᱚ ᱞᱮᱴᱚ ᱠᱚᱣᱟ ᱚᱱᱠᱟ ᱦᱚᱞᱚᱝ ᱛᱮ ᱥᱮ ᱪᱟᱣᱞᱮ ᱛᱮ ᱥᱮ ᱪᱮᱫ ᱞᱮᱠᱟ
ᱦᱳᱭ ᱦᱩᱲᱩ ᱦᱚᱞᱚᱝ ᱛᱮ
ᱦᱮᱸ ᱯᱤᱴᱷᱟᱹ ᱠᱚᱫᱚ ᱵᱟᱠᱚ ᱯᱤᱴᱷᱟᱹ ᱠᱚᱣᱟ ᱥᱳᱲᱮ ᱠᱚ ᱯᱤᱴᱷᱟᱹ ᱠᱚ ᱵᱟᱠᱚ ᱯᱤᱴᱷᱟᱹ ᱵᱟᱲᱟ ᱠᱚᱣᱟ
ᱥᱚᱲᱮ ᱥᱩᱲᱟᱹ ᱠᱚ ᱜᱮᱭᱟ ᱠᱚ ᱯᱤᱴᱷᱟᱹ ᱫᱚ ᱩᱫ ᱵᱷᱟᱹᱜᱤ ᱯᱤᱴᱷᱟᱹ ᱜᱟᱱᱚᱜᱼᱟ ᱯᱩᱴᱠᱟᱹ ᱫᱚ ᱩᱱᱟᱹᱜ ᱮᱠᱴᱟ ᱫᱚ ᱵᱟᱝ ᱜᱟᱱᱚᱜᱼᱟ
ᱦᱳᱭ ᱦᱳᱭ ᱟᱫᱚ ᱟᱹᱵᱤᱱᱟᱜ ᱢᱟᱱᱮ ᱟᱹᱞᱤᱧ ᱞᱤᱧ ᱞᱟᱹᱭ ᱮᱫᱟ ᱡᱮ ᱱᱮᱛᱟᱨ ᱢᱟ ᱥᱚᱵᱽᱡᱤ ᱠᱚᱫᱚ ᱢᱟᱱᱮ ᱟᱹᱰᱤ ᱠᱮᱢᱤᱠᱮᱞ ᱠᱟᱛᱮ ᱛᱮᱭᱟᱨᱚᱜ ᱠᱟᱱᱟ ᱛᱚ ᱟᱫᱚ ᱢᱟᱱᱮ ᱥᱚᱵᱽᱡᱤ ᱚᱱᱠᱟ ᱞᱮᱠᱟ ᱵᱷᱟᱹᱜᱤᱭᱟ ᱥᱮ ᱩᱫ ᱯᱩᱴᱠᱟᱹ ᱡᱚᱢ ᱵᱷᱟᱹᱜᱤᱭᱟ ᱟᱹᱵᱤᱱᱟᱜ ᱢᱮᱱ ᱞᱮᱠᱟ ᱩᱫ ᱫᱚ ᱚᱠᱟᱴᱟᱝ
ᱟᱹᱞᱤᱧᱟᱜ ᱢᱮᱱ ᱞᱮᱠᱟ ᱛᱮᱫᱚ ᱪᱮᱫ ᱞᱤᱧ ᱞᱟᱹᱭᱟ ᱩᱫ ᱯᱩᱴᱠᱟᱹ ᱛᱚ ᱟᱨ ᱥᱚᱵ ᱫᱤᱱ ᱛᱚ ᱟᱨ ᱵᱟᱝ ᱧᱟᱢᱚᱜᱼᱟ ᱱᱚᱣᱟ ᱫᱚ ᱢᱤᱫᱴᱟᱝ ᱥᱚᱢᱚᱭ ᱠᱚᱨᱮ ᱜᱮ ᱧᱟᱢᱚᱜᱼᱟ ᱢᱤᱫ ᱨᱚᱠᱚᱢ ᱫᱚ ᱵᱟᱝ ᱧᱟᱢᱚᱜ ᱜᱮᱭᱟ ᱥᱮ
ᱦᱮᱸ ᱟᱫᱚ ᱥᱚᱵᱽᱡᱤ ᱠᱚᱫᱚ ᱱᱮᱛᱟᱨ ᱫᱚ ᱡᱚᱛᱚᱜᱮ ᱞᱟᱹᱭ ᱵᱤᱱ
ᱢᱮᱱᱫᱟᱞᱤᱧ ᱱᱚᱜᱼᱚᱸᱭ ᱡᱮᱢᱚᱱ ᱱᱤᱭᱟᱹ ᱥᱚᱢᱚᱭ ᱨᱮ ᱵᱷᱟᱹᱜᱤ ᱩᱫ ᱠᱚ ᱧᱟᱢᱚᱜᱼᱟ ᱯᱩᱴᱠᱟᱹ ᱠᱚ ᱫᱚᱢᱮ ᱠᱚ ᱧᱟᱢᱚᱜ ᱜᱮᱭᱟ ᱱᱤᱭᱟᱹ ᱥᱚᱢᱚᱭ ᱨᱮ
ᱟᱫᱚ ᱪᱮᱫ ᱠᱚ ᱞᱟᱹᱭᱟᱠᱚ ᱟᱸ ᱥᱚᱵᱡᱤ ᱠᱚᱫᱚ ᱥᱚᱵᱽᱡᱤ ᱠᱚᱫᱚ ᱡᱚᱢ ᱫᱚᱵᱚᱱ ᱡᱚᱢ ᱫᱟᱥᱮ ᱱᱮᱛᱟᱨ ᱫᱚ ᱟᱫᱚ ᱟᱹᱰᱤ ᱜᱟᱱ ᱠᱮᱢᱤᱠᱮᱞ ᱠᱚᱛᱮ ᱛᱮᱭᱟᱨᱚᱜ ᱠᱟᱱᱟ ᱢᱮᱱᱠᱷᱟᱱ ᱟᱨ ᱵᱤᱨ ᱨᱮᱱᱟᱜ ᱡᱟᱦᱟᱱ ᱡᱤᱱᱤᱥ ᱜᱮᱥᱮ ᱵᱤᱨ ᱨᱮᱫᱚ ᱚᱱᱠᱟ ᱞᱮᱠᱟ ᱠᱮᱢᱤᱠᱮᱞ ᱠᱚᱛᱮ ᱫᱚ ᱵᱟᱝ ᱛᱟᱦᱮᱸ ᱡᱮᱢᱚᱱ ᱩᱫ ᱠᱚ ᱯᱩᱴᱠᱟᱹ ᱠᱚᱫᱚ ᱚᱱᱟ ᱫᱚ ᱵᱷᱟᱹᱜᱤ ᱛᱮᱜᱮ ᱛᱮᱭᱟᱨᱚᱜ ᱠᱟᱱᱟ ᱥᱮ ᱟᱨᱦᱚ ᱡᱟᱦᱟᱸ ᱡᱚ ᱵᱤᱞᱤ ᱠᱚ ᱧᱟᱢᱚᱜ ᱠᱟᱱᱟ ᱚᱱᱟ ᱠᱚᱦᱚ ᱛᱟᱦᱚᱞᱮ ᱤᱭᱟᱹ ᱪᱮᱫ ᱠᱚ ᱞᱟᱹᱭᱟ ᱟᱹᱵᱤᱱ ᱫᱚ ᱚᱱᱠᱟ ᱞᱮᱠᱟ ᱢᱟᱱᱮ ᱠᱩᱫᱩᱢ ᱠᱟᱹᱦᱱᱤ ᱠᱚᱫᱚ ᱵᱤᱱ ᱵᱟᱲᱟᱭ ᱜᱮᱭᱟ ᱥᱮ ᱵᱟᱝ ᱥᱮ ᱪᱮᱫ ᱞᱮᱠᱟ ᱵᱟᱠᱚ ᱢᱟᱱᱮ ᱜᱚᱨᱚᱢ ᱦᱟᱲᱟᱢ ᱜᱚᱨᱚᱢ ᱵᱩᱲᱦᱤ ᱛᱟᱠᱚ ᱴᱷᱮᱱ ᱠᱷᱚᱱᱟᱜ ᱵᱤᱱ ᱟᱸᱡᱚᱢ ᱠᱟᱜᱼᱟ ᱥᱮ ᱵᱟᱝᱜᱮ ᱠᱩᱫᱩᱢ ᱠᱟᱹᱦᱱᱤ ᱠᱚᱫᱚ
ᱟᱸᱡᱚᱢ ᱠᱟᱫ ᱜᱮᱭᱟᱞᱤᱧ ᱩᱱᱟᱹᱜ ᱵᱟᱝ ᱨᱮᱦᱚᱸ ᱠᱚᱢ-ᱠᱚᱢ ᱫᱚ
ᱦᱳᱭ ᱟᱫᱚ ᱱᱮᱛᱟᱨ ᱢᱟᱱᱮ ᱱᱮᱛᱟᱨ ᱵᱤᱱ ᱟᱸᱡᱚᱢ ᱟᱠᱟᱫᱼᱟ ᱥᱮ ᱡᱚᱠᱷᱚᱱ ᱜᱤᱫᱽᱨᱟᱹ ᱵᱮᱲᱟ ᱵᱤᱱ ᱛᱟᱦᱮᱸ ᱠᱟᱱᱟ ᱩᱱᱞᱮᱠᱟ
ᱱᱮᱛᱟᱨ ᱫᱚ ᱵᱟᱝ ᱟᱹᱰᱤ ᱥᱮᱫᱟᱭ ᱧᱚᱜ ᱨᱮᱜᱮᱞᱤᱧ ᱟᱸᱡᱚᱢ ᱞᱮᱜᱼᱟ
ᱦᱳᱭ ᱟᱫᱚ ᱱᱮᱛᱟᱨ ᱠᱚ ᱜᱤᱫᱽᱨᱟᱹ ᱱᱮᱛᱟᱨ ᱠᱚ ᱜᱤᱫᱽᱨᱟᱹ ᱢᱟᱛᱚ ᱠᱩᱫᱩᱢ-ᱠᱟᱹᱦᱱᱤ ᱠᱚᱫᱚ ᱩᱱᱟᱹᱜ ᱠᱚᱫᱚ ᱵᱟᱝ ᱟᱸᱡᱚᱢ ᱜᱮᱭᱟ ᱥᱮ ᱟᱫᱚ ᱟᱵᱚ ᱡᱚᱠᱷᱚᱡ ᱞᱟᱦᱟ ᱜᱤᱫᱽᱨᱟᱹ ᱵᱚ ᱛᱟᱦᱮᱸ ᱠᱟᱱᱟ ᱩᱱ ᱫᱚ ᱠᱩᱫᱩᱢ ᱠᱟᱹᱦᱱᱤ ᱟᱸᱡᱚᱢ ᱠᱟᱛᱮᱜ ᱜᱮᱵᱚᱱ ᱡᱟᱹᱯᱤᱫ ᱛᱟᱦᱮᱱᱟ ᱥᱮ ᱟᱨ ᱱᱮᱛᱟᱨ ᱫᱚ ᱩᱱᱟᱹᱜ ᱠᱩᱫᱩᱢ ᱠᱟᱹᱦᱱᱤ ᱠᱚᱦᱚᱸ ᱵᱟᱝ ᱠᱚ ᱪᱚᱨᱪᱟᱭᱮᱫᱟ ᱟᱨ ᱩᱱᱟᱹᱜ ᱵᱟᱲᱟᱭ ᱦᱚᱸ ᱵᱟᱹᱱᱩᱜ ᱠᱟᱫᱟ ᱥᱮ
ᱦᱳᱭ ᱦᱳᱭ
ᱛᱟᱦᱚᱞᱮ ᱟᱯᱮᱥᱱ ᱫᱚ ᱵᱟᱦᱟ ᱪᱮᱫ ᱞᱮᱠᱟ ᱦᱩᱭᱩᱜᱼᱟ ᱠᱟᱹᱴᱤᱡ ᱵᱤᱱ ᱞᱟᱹᱭ ᱞᱮᱠᱷᱟᱱ ᱪᱮᱫᱠᱟ ᱠᱚ ᱵᱟᱦᱟ ᱯᱚᱨᱚᱵᱚᱜᱼᱟ
ᱟᱯᱮ ᱫᱚ ᱵᱟᱯᱮ ᱵᱟᱦᱟᱜ ᱜᱮᱭᱟ ᱥᱮ
ᱟᱞᱮ ᱫᱚ ᱵᱟᱦᱟᱜ ᱜᱮᱭᱟᱞᱮ ᱟᱫᱚ ᱯᱟᱥᱮᱡ ᱟᱯᱮ ᱥᱮᱱᱟᱜ ᱵᱟᱦᱟ ᱫᱚ ᱟᱞᱟᱫᱟ ᱟᱞᱮ ᱥᱮᱱᱟᱜ ᱵᱟᱦᱟ ᱟᱞᱟᱫᱟ
ᱚ
ᱦᱳᱭ ᱫᱟᱲᱮᱭᱟᱜ ᱜᱮᱭᱟ ᱥᱮ ᱟᱹᱰᱤ ᱥᱮᱱᱟᱜ ᱟᱹᱰᱤ ᱨᱚᱠᱚᱢ ᱵᱷᱮᱜᱟᱨ ᱵᱷᱮᱜᱟᱨ
ᱵᱟᱦᱟ ᱫᱚᱞᱮ ᱵᱟᱦᱟᱜ ᱜᱮᱭᱟ ᱪᱮᱫ ᱞᱮᱠᱟᱛᱤᱧ ᱞᱟᱹᱭᱟ ᱵᱟᱦᱟ ᱛᱚ ᱟᱨ ᱢᱤᱫ ᱜᱷᱟᱹᱲᱤᱡ ᱫᱚ ᱞᱟᱹᱭ ᱞᱮᱠᱷᱟᱱ ᱫᱚ ᱵᱟᱝ ᱪᱟᱵᱟᱜᱼᱟ ᱛᱚ ᱵᱟᱦᱟ ᱫᱚ ᱢᱟᱨᱟᱝ ᱜᱮᱭᱟ
ᱦᱳᱭ ᱛᱚᱵᱩ ᱨᱮᱦᱚ ᱠᱷᱟᱴᱚ ᱢᱟᱪᱷᱟᱛᱮ ᱡᱟᱦᱟᱸ ᱛᱤᱱᱟᱹᱜ ᱵᱤᱱ ᱞᱟᱹᱭ ᱫᱟᱲᱮᱭᱟᱜᱼᱟ
ᱩᱱᱟᱹᱜ ᱮᱠᱴᱟ ᱫᱚ ᱵᱟᱞᱤᱧ ᱞᱟᱹᱭ ᱫᱟᱲᱮᱭᱟᱜᱼᱟ ᱪᱮᱫ ᱞᱤᱧ ᱞᱟᱹᱭᱟ
ᱦᱳᱭ ᱛᱚᱵᱮ ᱟᱞᱮᱥᱮᱫ ᱜᱮ ᱟᱡᱚᱢ ᱵᱤᱱ ᱟᱞᱮ ᱥᱮᱱ ᱫᱚ ᱟᱞᱮᱥᱮᱱ ᱫᱚ ᱢᱟᱱᱮ ᱡᱷᱚᱛᱚ ᱠᱚᱛᱮ ᱢᱤᱫᱴᱮᱱ ᱵᱟᱦᱟ ᱢᱟᱱᱮ ᱵᱟᱦᱟ ᱵᱚᱸᱜᱟ ᱨᱮ ᱡᱟᱦᱟᱸ ᱵᱟᱦᱟ ᱠᱚ ᱠᱚ ᱫᱤᱱ ᱜᱮᱭᱟ ᱠᱚ ᱦᱮᱸ ᱥᱮ ᱟᱫᱚ ᱡᱷᱚᱛᱚ ᱠᱚᱛᱮ ᱢᱤᱫᱴᱮᱱ ᱫᱤᱱ ᱠᱚ ᱜᱚᱴᱟ ᱠᱮᱫᱟ ᱟᱫᱚ ᱚᱱᱟ ᱫᱤᱱᱴᱟ ᱨᱮᱫᱚ ᱵᱟ ᱡᱚᱛᱚ ᱯᱮᱲᱟ ᱠᱚᱠᱚ ᱞᱟᱹᱭᱟ ᱠᱚᱣᱟᱠᱚ ᱡᱮ ᱱᱚᱣᱟ ᱫᱤᱱ ᱠᱚᱨᱮ ᱫᱚ ᱟᱞᱮ ᱫᱚ ᱵᱟᱦᱟᱜ ᱟᱞᱮ ᱢᱮᱱᱛᱮ ᱚᱱ ᱱᱮᱶᱛᱟ ᱠᱚᱣᱟ ᱠᱚ ᱯᱮᱲᱟ ᱠᱚᱠᱚ ᱦᱤᱡᱩᱜ ᱛᱟᱠᱚᱣᱟ ᱤᱱᱟ ᱫᱚ ᱚᱱᱟ ᱫᱤᱱ ᱠᱚᱨᱮ ᱟᱨ ᱟᱞᱮ ᱥᱮᱱ ᱫᱚ ᱯᱳᱭᱞᱳ ᱫᱚ ᱩᱢ ᱢᱟᱦᱟ ᱦᱩᱭᱩᱜ ᱛᱟᱞᱮᱭᱟ ᱦᱮᱸ ᱥᱮ ᱩᱢ ᱢᱟᱦᱟ ᱦᱤᱞᱟᱹᱜ ᱫᱚ ᱡᱷᱚᱛᱚ ᱠᱤᱪᱷᱩ ᱢᱟᱱᱮ ᱪᱮᱫ ᱠᱚ ᱞᱟᱹᱭᱟ ᱠᱚ ᱜᱮᱡ ᱜᱩᱨᱤᱡ ᱛᱷᱮᱠᱮ ᱜᱤᱛᱤᱞ ᱜᱟᱥᱟᱣ ᱛᱷᱮᱠᱮ ᱡᱷᱚᱛᱚ ᱠᱤᱪᱷᱩ ᱥᱟᱯᱷᱟ ᱥᱟᱹᱯᱟᱥᱟᱯᱷᱤ ᱭᱟᱠᱚ ᱥᱮ ᱫᱤᱱᱚᱜ ᱜᱮ ᱟᱨ ᱩᱱ ᱠᱷᱚᱱᱟᱜ ᱜᱮ ᱟᱞᱮ ᱫᱚ ᱯᱟᱞᱚᱱ ᱜᱮᱭᱟᱞᱮ ᱢᱟᱱᱮ ᱚᱱᱠᱟ ᱡᱤ ᱩᱛᱩ ᱠᱚ ᱵᱟᱞᱮ ᱡᱚᱢ ᱜᱮᱭᱟ ᱥᱮ ᱱᱤᱨᱟᱢᱤᱥ ᱜᱮᱞᱮ ᱡᱚᱢ ᱜᱮᱭᱟᱞᱮ ᱫᱚ ᱦᱩᱭᱩᱜ ᱜᱮᱭᱟ ᱟᱸᱡᱚᱢ ᱫᱟᱵᱤᱱ
ᱟᱸᱡᱚᱢᱚᱜ ᱠᱟᱱᱟ ᱟᱫᱚ ᱟᱹᱵᱤᱱ ᱜᱮ ᱢᱤᱫ ᱨᱚᱠᱚᱢ ᱵᱤᱱ ᱞᱟᱹᱭ ᱤᱫᱤᱭᱮᱫᱟ ᱛᱚ ᱢᱟᱱᱮ ᱠᱟᱹᱴᱤᱡ
ᱟᱫᱚ ᱦᱮᱸ ᱦᱩᱸ ᱟᱹᱵᱤᱱ ᱟᱸᱡᱚᱢ ᱫᱟᱵᱤᱱ ᱥᱮ ᱵᱟᱵᱤᱱ ᱟᱸᱡᱚᱢ ᱮᱫᱟ
ᱦᱮᱸ ᱟᱫᱚ ᱠᱟᱛᱷᱟ ᱵᱟᱞᱤᱧ ᱨᱮᱮᱫ ᱵᱮᱤᱱᱟ ᱚᱱᱟᱜᱮ
ᱚ ᱦᱳᱭ ᱟᱫᱚ ᱟᱸᱡᱚᱢ ᱠᱮᱫᱟ ᱵᱤᱱ
ᱢᱤᱫ ᱨᱚᱠᱚᱢ ᱢᱤᱫ ᱦᱚᱲ ᱦᱮᱸ ᱟᱸᱡᱚᱢᱮᱫ ᱜᱮᱭᱟᱞᱤᱧ ᱟᱸᱡᱚᱢ ᱫᱚ
ᱦᱳᱭ ᱟᱫᱚ ᱟᱹᱞᱤᱧ ᱫᱚ ᱯᱟᱥᱮᱡ ᱟᱹᱞᱤᱧᱟᱜ ᱨᱚᱲ ᱠᱚ ᱵᱟᱝ ᱟᱸᱡᱚᱢᱚᱜ ᱠᱟᱱ ᱠᱷᱟᱡ
ᱟᱸᱡᱚᱢᱚᱜ ᱠᱟᱱ ᱜᱮᱭᱟ
ᱚ ᱟᱫᱚ ᱚᱱᱠᱟ ᱜᱮ ᱟᱞᱮ ᱫᱚ ᱥᱟᱹᱨᱫᱤ ᱢᱟᱦᱟ ᱦᱤᱞᱳᱜ ᱫᱚ ᱵᱚᱸᱜᱟ ᱵᱩᱨᱩᱜ ᱜᱮᱭᱟᱞᱮ ᱦᱮᱸᱥᱮ ᱟᱨ ᱟᱞᱮ ᱥᱮᱱ ᱫᱚ ᱚᱱᱠᱟ ᱞᱮᱠᱟ ᱵᱤᱨ ᱠᱚᱫᱚ ᱵᱟᱹᱱᱩᱜ ᱟᱛᱚ ᱟᱞᱮᱥᱮᱫ ᱫᱚ ᱯᱷᱟᱸᱠᱟ ᱢᱟᱴᱷ ᱨᱮᱜᱮ ᱢᱤᱫᱴᱮᱱ ᱦᱚᱯᱚᱱ ᱦᱚᱯᱚᱱ ᱫᱟᱨᱮ ᱢᱮᱱᱟᱜᱼᱟ ᱟᱞᱮ ᱫᱚ ᱚᱸᱰᱮ ᱜᱮᱞᱮ ᱵᱚᱸᱜᱟᱵᱩᱨᱩᱨᱩ ᱜᱮᱭᱟᱞᱮ
ᱟᱪᱪᱷᱟ ᱟᱪᱪᱷᱟ
ᱦᱳᱭ ᱛᱟᱨᱯᱚᱨᱮ ᱫᱚ ᱡᱟᱞᱮ ᱢᱟᱦᱟ ᱡᱟᱦᱟᱸ ᱫᱚ ᱵᱟᱥᱠᱮ ᱵᱚ ᱢᱮᱛᱟᱜ ᱠᱟᱱᱟ ᱟᱞᱮ ᱥᱮᱫ ᱯᱮ ᱫᱤᱱ ᱜᱮᱠᱚ ᱢᱟᱱᱟ ᱜᱮᱭᱟ ᱠᱚ ᱟᱨᱠᱤ ᱩᱢ ᱥᱟᱹᱨᱫᱤ ᱟᱨ ᱵᱟᱥᱠᱮ ᱢᱟᱦᱟ
ᱚ ᱟᱪᱪᱷᱟ ᱟᱪᱪᱷᱟ
ᱦᱳᱭ ᱦᱳᱭ ᱴᱷᱤᱠ ᱜᱮᱭᱟ ᱛᱚᱵᱮ ᱚᱱᱮ ᱴᱟᱭᱤᱢ ᱠᱚᱦᱚᱸ ᱟᱹᱰᱤ ᱜᱟᱱ ᱦᱩᱭ ᱤᱫᱤᱭᱱᱟ ᱛᱚ ᱛᱟᱦᱚᱞᱮ ᱱᱚᱝᱠᱟ ᱜᱮ ᱜᱚᱞᱯᱚ ᱥᱦᱼᱟ
ᱦᱳᱭ ᱦᱳᱭ ᱴᱷᱤᱠ ᱜᱮᱭᱟ
ᱦᱮᱸ ᱴᱷᱤᱠ ᱜᱮ